ᱟᱨ
ᱦᱮᱞᱳ᱾
ᱡᱚᱦᱟᱜ ᱨᱚᱲ ᱵᱮᱱ ᱟᱸᱡᱚᱢ ᱧᱟᱢ ᱫᱟ?
ᱦᱮᱸ ᱦᱮᱸ ᱟᱸᱡᱚᱢ ᱧᱟᱢᱚᱜ ᱠᱟᱱᱟ ᱴᱷᱤᱠ᱾ ᱦᱮᱞᱳ,
ᱟᱵᱮᱱ ᱮ ᱴᱷᱮᱱ ᱠᱷᱚᱱᱟᱜ ᱜᱮ ᱱᱟᱥᱮᱱᱟᱜ ᱟᱣᱟᱡᱽ ᱠᱚ ᱦᱤᱡᱩᱜ ᱠᱟᱱᱟ ᱟᱵᱮᱱ ᱥᱩᱨ ᱥᱩᱯᱩᱨ ᱨᱮᱱᱟᱜ᱾
ᱚ ᱠᱚᱢ ᱜᱚᱨᱚᱢ
ᱱᱤᱪᱮ ᱛᱟᱦᱞᱮ
ᱦᱳᱭ ᱢᱮᱨᱚ ᱢᱟᱜ ᱧᱮᱞ ᱠᱟᱛᱮᱫ ᱵᱟᱹᱲᱦᱟᱹᱭ ᱱᱟ᱾
ᱟᱸᱡᱚᱢᱚᱜ ᱠᱟᱱᱟ ᱥᱮ ᱵᱟᱝ?
ᱦᱮᱸ ᱟᱸᱡᱚᱢ ᱧᱟᱢ ᱫᱟᱞᱤᱧ ᱞᱟᱹᱭ ᱫᱟᱹᱧ ᱪᱮᱫ ᱵᱮᱱ ᱪᱤᱠᱟᱹᱭ ᱫᱟ ᱛᱟᱦᱞᱮ ᱱᱤᱛᱚᱜ ᱫᱚ?
ᱠᱮᱫ ᱫᱚᱞᱟᱢ ᱪᱮᱫ ᱦᱚᱸ ᱵᱟᱝ ᱚᱱᱟ ᱜᱮᱛᱚ ᱫᱚᱞᱮ ᱟᱫᱚ ᱤᱱᱟᱹᱜᱤᱧ ᱞᱟᱹᱭ ᱫᱟ ᱦᱟᱯᱮ᱾ ᱜᱟᱱ ᱪᱮᱫ ᱠᱚ ᱤᱱᱟᱹ ᱠᱟᱨ ᱨᱮ ᱯᱷᱟ-
ᱦᱩᱸ ᱟᱨ ᱥᱤᱛᱩᱝ ᱦᱚᱸ ᱛᱮᱦᱮᱧ ᱫᱚ ᱫᱚᱢᱮ ᱥᱤᱛᱩᱝ ᱠᱟᱫᱟᱭ ᱛᱚ᱾
ᱦᱮᱸ ᱥᱤᱛᱩᱝ ᱫᱚ ᱥᱤᱛᱩᱝ ᱮᱫ ᱜᱮ ᱫᱤᱱ- ᱫᱤᱱᱟᱹᱢ ᱫᱤᱱ ᱜᱮ ᱵᱟᱝ ᱛᱚ
ᱦᱩᱸ ᱛᱮᱦᱮᱧ ᱫᱚ ᱥᱤᱛᱩᱝ ᱜᱚᱨᱚᱢ ᱫᱚᱢᱮ ᱵᱩᱡᱷᱟᱹᱜ ᱠᱟᱱᱟ᱾
ᱥᱤᱛᱩᱝ ᱫᱚ ᱥᱤᱛᱩᱝ ᱜᱮᱭᱟ ᱨᱮᱭᱟᱲ ᱫᱤᱱ ᱫᱚᱨᱮᱜ ᱨᱮᱭᱟᱲ ᱜᱮ᱾ ᱦᱮᱸ ᱵᱩᱡᱷᱟᱹᱜ ᱜᱮ ᱪᱮᱫᱟᱜ ᱱᱤᱡᱮ ᱜᱮ ᱥᱟᱦᱟᱣ ᱞᱟᱦᱟᱣ ᱦᱩᱭᱩᱜ-ᱟ᱾
ᱦᱩᱸ ᱫᱤᱭᱮ ᱟᱢᱵᱟᱵᱚᱛᱤ ᱛᱚ ᱥᱮᱴᱮᱨᱚᱜ- ᱠᱟᱱᱟ ᱵᱟᱨᱥᱤᱧ ᱯᱚᱨᱮ ᱪᱮᱫᱠᱟ ᱯᱮ ᱢᱟᱱᱟᱣᱮ ᱜᱮᱭᱟ ᱯᱮ ᱥᱮᱢᱟᱵᱚᱛᱤ᱾
ᱨᱟᱹᱥᱠᱟᱹ ᱨᱮ ᱡᱚᱢ ᱢᱟ ᱦᱩᱭᱩᱜ ᱜᱮ ᱡᱚᱢ ᱥᱟᱶᱛᱮ ᱟᱞᱮ ᱥᱩᱨ ᱨᱮᱜᱮ ᱠᱷᱟᱫᱮ ᱟᱭᱳ ᱵᱚᱸᱜᱟ ᱵᱳᱨᱳ ᱦᱩᱭᱩᱜ-ᱟ᱾ ᱛᱟᱦᱚᱞᱮ ᱵᱚᱸᱜᱟ ᱵᱩᱨᱩᱢᱟ ᱠᱟᱱᱴᱷᱟᱲ ᱠᱷᱟᱹᱡᱟᱹᱲᱤ ᱡᱚᱢ ᱦᱳᱞᱳᱜ ᱜᱮ ᱵᱚᱸᱜᱟ ᱵᱩᱨᱩ ᱦᱩᱭᱩᱜ-ᱟ᱾ ᱟᱨ ᱫᱚᱥᱟᱨ ᱫᱤᱱ ᱦᱤᱞᱳᱜ ᱫᱚ ᱯᱚᱨᱚᱵᱽ ᱮᱱᱮᱡ ᱠᱚ ᱫᱚᱢᱮ ᱦᱩᱭᱩᱜ-ᱟ ᱜᱩᱰ ᱰᱩᱰᱟᱹ
ᱫᱟᱹᱲ ᱠᱟᱜ-ᱟᱞᱮ ᱛᱟᱨᱟᱥᱤᱧ ᱫᱚ᱾
ᱵᱟᱭᱤ ᱜᱮ ᱛᱟᱦᱞᱮ ᱯᱮ ᱢᱟᱱᱟ ᱜᱮᱭᱟ ᱟᱵᱟᱵᱚᱛᱤ ᱫᱚ᱾
ᱟᱞᱟᱜᱮ ᱠᱟᱱᱟ ᱞᱮ ᱟᱞᱮ ᱦᱮᱸ ᱟᱢᱵᱟᱵᱚᱛᱤ ᱫᱚ ᱟᱞᱮᱭᱟᱜ ᱫᱚ ᱵᱤᱨᱟᱴ ᱨᱟᱹᱥᱠᱟᱹ ᱟᱹᱱᱤᱡ ᱜᱮ ᱠᱟᱱ ᱛᱟᱞᱮᱭᱟ᱾ ᱠᱷᱟᱹᱞᱤ ᱡᱚᱢ ᱥᱩᱢᱩᱝ ᱫᱚ ᱵᱟᱝ ᱡᱚᱢ ᱠᱟᱛᱮᱫ ᱨᱟᱹᱥᱠᱟᱹ ᱦᱚᱸ ᱜᱟᱱᱚᱜᱼᱟ ᱥᱮ ᱵᱟᱝᱜᱮ?
ᱵᱟ ᱟᱞᱮᱥᱮᱫ ᱫᱚ ᱩᱱᱟᱹᱜ ᱫᱚ ᱵᱟᱝ ᱥᱩᱫᱩ ᱚᱱᱮ ᱡᱚ ᱵᱤᱞᱤ ᱠᱚᱜᱮᱞᱮ ᱡᱚᱢ ᱜᱮᱭᱟ, ᱠᱟᱱᱴᱷᱟᱲ ᱵᱤᱞᱤ ᱩᱞ ᱵᱤᱞᱤ ᱠᱚ, ᱟᱨ ᱮᱢᱱᱤ ᱯᱤᱴᱷᱟᱹᱼ ᱞᱟᱴᱷᱟ ᱠᱚᱜᱮ ᱦᱩᱭᱩᱜᱼᱟ, ᱟᱨ ᱯᱚᱨᱚᱵᱽ ᱠᱚᱢᱟ ᱵᱟᱝ ᱦᱩᱭᱩᱜ ᱜᱮᱭᱟ ᱱᱚᱛᱮ ᱫᱚ᱾ ᱮᱴᱟᱜ ᱥᱮᱫ ᱫᱚᱧ ᱟᱸᱡᱚᱢᱮᱜ ᱜᱮᱭᱟ ᱯᱚᱨᱚᱵᱽ ᱯᱟᱛᱟ ᱠᱚ ᱦᱩᱭᱩᱜ ᱜᱮᱭᱟ ᱥᱳᱥᱟᱞ ᱢᱤᱰᱤᱭᱟ ᱢᱟᱫᱽᱫᱷᱚᱢ ᱛᱮᱦᱚᱸ ᱧᱮᱞ ᱵᱟᱲᱟ ᱦᱩᱭ ᱠᱟᱱ ᱜᱮᱭᱟᱢ ᱟᱞᱮ ᱱᱚᱛᱮ ᱢᱟ ᱚᱱᱠᱟ ᱞᱮᱠᱟ ᱫᱚ ᱵᱟᱝ ᱦᱩᱭᱩᱜᱼᱟ᱾
ᱚ ᱵᱟᱝ ᱞᱟᱹᱭᱫᱟᱹᱧ ᱤᱭᱟᱹ ᱡᱤᱞ ᱯᱤᱴᱷᱟᱹ ᱫᱚ ᱪᱮᱫ ᱡᱤᱞ ᱠᱚᱯᱮ ᱯᱤᱴᱷᱟᱹᱭ ᱜᱮᱭᱟ?
ᱥᱤᱢ ᱡᱤᱞ ᱟᱫᱚ ᱚᱱᱟ ᱡᱤᱞ ᱯᱤᱴᱷᱟᱹ ᱢᱟ ᱡᱟᱦᱟᱸᱭ ᱡᱮᱢᱚᱱᱮ ᱡᱚᱢ ᱟᱨᱠᱤ ᱟᱞᱮ ᱚᱲᱟᱜ ᱨᱮᱢᱟ ᱡᱮᱢᱚᱱᱤᱧ ᱢᱮᱱ ᱞᱮᱜᱮ ᱟᱞᱮ ᱢᱟ ᱥᱤᱢ ᱡᱤᱞ ᱜᱮ ᱡᱮᱢᱚᱱ ᱮᱴᱟᱜ ᱚᱲᱟᱜ ᱠᱚᱨᱮᱜ ᱫᱚ ᱦᱩᱭᱩᱜ ᱜᱮᱭᱟ ᱮᱴᱟᱜ ᱜᱷᱟᱨᱚᱧᱡᱽ ᱠᱚᱨᱮ ᱫᱚ ᱥᱩᱠᱨᱤ ᱡᱤᱞ ᱠᱚ ᱯᱤᱴᱷᱟᱹᱭ ᱜᱮᱭᱟ ᱠᱚ᱾ ᱟᱞᱮ ᱚᱲᱟᱜ ᱨᱮᱫᱚ ᱡᱮᱢᱚᱱ ᱥᱤᱢ ᱡᱤᱞ ᱥᱩᱢᱩᱢ ᱜᱮ ᱦᱩᱭᱩᱜᱼᱟ᱾
ᱟᱪᱷᱟ ᱡᱮᱭᱦᱳᱠ ᱵᱟᱯᱮ ᱡᱚᱢ ᱫᱟᱲᱮᱜ ᱜᱮᱭᱟ ᱡᱟᱹᱱᱤᱡ?
ᱵᱟᱝ ᱡᱚᱢ ᱵᱟᱝ ᱦᱩᱭ ᱠᱟᱱᱟᱱ ᱜᱮᱭᱟ ᱟᱹᱰᱤ ᱯᱟᱹᱟᱦᱤᱞ ᱠᱷᱚᱱᱟᱜ ᱜᱮᱤ ᱡᱚᱢ ᱵᱟᱲᱟ ᱵᱟᱝ ᱦᱩᱭ ᱠᱟᱱᱟ ᱞᱟᱦᱟ ᱠᱷᱚᱱᱟᱜ ᱜᱮᱤ ᱟᱫᱚ ᱵᱟᱝ ᱡᱚᱢ ᱦᱩ ᱠᱟᱱᱟ ᱚᱱᱟ ᱠᱷᱟᱹᱛᱤᱨᱟᱜ ᱛᱮ᱾
ᱟᱪᱪᱷᱟ ᱥᱟᱠᱨᱟᱛ ᱨᱮᱫᱚ ᱛᱟᱦᱞᱮ ᱪᱮᱫ ᱯᱤᱴᱷᱟᱹ ᱯᱮ ᱵᱚᱸᱜᱟᱭ ᱜᱮᱭᱟ ᱯᱮ?
ᱥᱟᱠᱨᱟᱛ ᱨᱮᱫᱚ ᱪᱮᱫ ᱠᱚ ᱢᱟᱱᱮ ᱵᱚᱸᱜᱟᱭ ᱛᱟᱦᱮᱸᱱ ᱫᱚᱞᱮ ᱚᱱᱮ ᱤᱭᱟᱹ ᱪᱟᱣᱞᱮ ᱡᱟᱦᱟᱸ ᱟᱫᱣᱟ ᱪᱟᱣᱞᱮ ᱠᱚ ᱢᱮᱱᱫᱟ, ᱚᱱᱟ ᱪᱟᱣᱞᱮ ᱞᱚᱦᱚᱫ ᱠᱟᱜ ᱦᱩᱭᱩᱜᱼᱟ ᱟᱫᱚ ᱵᱟᱵᱟ ᱡᱮᱦᱮᱛᱩ ᱵᱚᱸᱜᱟ ᱵᱩᱨᱩᱭ ᱛᱟᱦᱮᱸᱱᱟ ᱵᱟᱵᱟ ᱚᱱᱟ ᱨᱤᱫ ᱛᱟᱦᱮᱸᱱᱟᱭ ᱨᱤᱫ ᱠᱟᱛᱮᱫ ᱚᱱᱮ ᱢᱤᱜ ᱢᱤᱫᱴᱮᱱ ᱵᱷᱟᱹᱜᱤ ᱥᱟᱨᱡᱚᱢ ᱥᱟᱠᱟᱢ ᱨᱮ ᱢᱮᱞᱟᱣ ᱛᱟᱦᱮᱸᱱᱟᱭ, ᱟᱨ ᱢᱤᱫ ᱫᱷᱟᱨᱮ ᱛᱮᱜᱮ ᱤᱥᱤᱱ ᱦᱚᱪᱚᱭᱮ ᱛᱟᱦᱮᱸᱱᱟᱭ᱾ ᱯᱤᱴᱷᱟᱹ ᱵᱟᱠᱚ ᱟ ᱛᱟᱦᱮᱸᱱᱟ ᱵᱟᱵᱟᱧ ᱧᱮᱞ ᱠᱟᱫᱮᱭᱟ, ᱛᱚ ᱚᱱᱟ ᱯᱤᱴᱷᱟᱹ ᱵᱚᱸᱜᱟ ᱵᱩᱨᱩᱭ ᱛᱟᱦᱮᱸᱱᱟ᱾
ᱟᱪᱷᱟ ᱟᱪᱷᱟ ᱡᱟᱭᱦᱳᱠ ᱚᱱᱟ ᱦᱚᱸ ᱱᱟᱯᱟᱭ ᱠᱟᱛᱷᱟ ᱜᱮ᱾ ᱟᱞᱮ ᱫᱚ ᱥᱩᱠᱨᱤ ᱡᱤᱞ ᱯᱤᱴᱷᱟᱹ ᱦᱚᱸ ᱦᱩᱭᱩᱜ ᱜᱮᱭᱟ, ᱟᱨ ᱱᱤᱭᱟᱹ ᱚᱱᱮ ᱡᱟᱦᱟᱸ ᱞᱮᱠᱟᱢ ᱞᱟᱹᱭ ᱠᱮᱫ ᱫᱚ
ᱦᱩᱸ᱾ ᱚᱱᱮ ᱥᱩᱠᱨᱤ ᱡᱤᱞ ᱯᱤᱴᱷᱟᱹ ᱦᱚᱸ ᱯᱮ ᱵᱚᱸᱜᱟ ᱵᱩᱨᱩᱭ ᱜᱮᱭᱟ?
ᱟᱵᱟᱨ ᱛᱟᱞᱮ ᱨᱮᱱᱟᱜ ᱦᱚᱞᱟᱝ ᱠᱟᱛᱮᱜ ᱱᱤᱡᱮ ᱛᱮᱜᱮ ᱨᱤᱫ ᱦᱳᱭᱳᱜ-ᱟ ᱚᱱᱟ ᱫᱚ ᱢᱮᱱᱮ ᱥᱤᱱ ᱞᱟᱹᱦᱩᱫ ᱟᱜ ᱫᱚ ᱵᱟᱝ ᱱᱤᱡᱮᱛᱮ ᱜᱩᱨᱩ ᱫᱷᱤᱨᱤ ᱨᱮ ᱨᱤᱫ ᱞᱟᱹᱦᱩᱫ ᱟᱞᱮ ᱤᱱᱠᱟᱹ ᱠᱟᱛᱮᱫ ᱚᱱᱟᱫᱚ ᱵᱚᱸᱜᱟ ᱵᱩᱨᱩ ᱦᱩᱭᱩᱜ-ᱟ, ᱟᱨ ᱤᱭᱟᱹ ᱟᱨ ᱤᱭᱟᱹ ᱪᱮᱫ ᱤᱥᱤᱱ ᱫᱚ ᱟᱯᱮ ᱫᱚ ᱠᱷᱟᱯᱨᱤ ᱪᱮᱫ ᱨᱮᱯᱮ ᱤᱥᱤᱱ ᱜᱮᱭᱟ ᱱᱚᱣᱟ ᱯᱤᱴᱷᱟᱹ ᱫᱚ?
ᱚᱱᱟ ᱯᱤᱴᱷᱟᱹ ᱫᱚ ᱚᱱᱮ ᱤᱭᱟᱹ ᱥᱟᱠᱨᱟᱛ ᱨᱟᱛ ᱞᱟᱹᱜᱤᱫ ᱫᱚ ᱚᱱᱮ ᱪᱩᱠᱟᱹ ᱞᱮᱠᱟ ᱧᱟᱢᱚᱜᱼᱟ ᱡᱟᱦᱟᱸᱢ ᱢᱮᱱ ᱫᱟ ᱚᱱᱟ ᱵᱚᱸᱜᱟ ᱵᱩᱨᱩ ᱞᱟᱹᱜᱤᱫ ᱛᱮ ᱵᱚᱸᱜᱟ ᱵᱩᱨᱩ ᱞᱟᱹᱜᱤᱫ ᱡᱟᱦᱟᱸ ᱤᱥᱤᱱᱟᱭ ᱵᱟᱵᱟᱭ ᱤᱥᱤᱱᱟᱭ ᱯᱤ ᱴᱷᱟᱹ ᱚᱱᱟ ᱫᱚ ᱟᱞᱟᱫᱟ ᱞᱮ ᱠᱤᱨᱤᱧ ᱛᱟᱦᱮᱸᱱᱟ ᱱᱟᱣᱟ ᱢᱟᱞᱥᱟ᱾
ᱦᱳᱭ ᱱᱟᱣᱟ
ᱦᱮᱸ᱾
ᱛᱮ ᱜᱮᱞᱮ ᱢᱮᱛᱟᱜ-ᱟ᱾ ᱟᱫᱚ ᱚᱱᱟ ᱠᱷᱚᱯᱲᱤ ᱡᱟᱦᱟᱸ ᱠᱷᱟᱹᱯᱨᱤ ᱠᱟᱱᱟ ᱟᱨᱠᱤ
ᱚᱱᱟ ᱡᱟᱦᱟᱸ ᱢᱚᱴᱟ ᱢᱩᱴᱤ ᱟᱵᱚ ᱡᱟᱦᱟᱸ ᱠᱷᱩᱯᱲᱤ ᱵᱟᱝ ᱛᱟᱦᱮᱱᱟ ᱤᱭᱟᱹ ᱵᱚᱦᱚᱜ ᱨᱮᱱᱟᱜ ᱤᱱᱟᱹᱠᱟᱱ ᱪᱮᱞᱯᱮ ᱧᱚᱜ-ᱟ ᱥᱮ ᱟᱨ ᱪᱩᱠᱟᱹᱜ ᱫᱚ ᱮᱠᱵᱟᱨ ᱦᱟᱱᱮ ᱴᱩᱠᱩᱡ ᱞᱮᱠᱟᱜᱮ ᱠᱟᱹᱴᱤᱡ ᱜᱮᱭᱟ ᱚᱱᱟ ᱪᱩᱠᱟᱹᱜ ᱠᱚ ᱢᱮᱛᱟᱜ-ᱟ ᱾ ᱟᱫᱚ ᱚᱠᱟ ᱫᱤᱥᱚᱢ ᱚᱠᱟ ᱞᱮᱠᱟᱢ ᱨᱚᱲᱟ ᱤᱱᱟᱹ ᱜᱮ ᱦᱩᱭᱩᱜ ᱠᱟᱱᱟ ᱢᱮᱱ ᱠᱟᱛᱷᱟ ᱴᱷᱤᱠ ᱥᱮ, ᱟᱫᱚ
ᱡᱤᱞ ᱠᱚ ᱡᱚᱢ ᱜᱮ ᱵᱟᱝ ᱫᱚ ᱵᱟᱝ
ᱟᱞᱮ ᱦᱚᱞᱮ ᱱᱤᱛᱚᱜ ᱜᱮ ᱵᱚᱸᱜᱟ ᱵᱩᱨᱩ ᱦᱩᱭᱱᱟ᱾ ᱧᱮᱞ ᱵᱟᱲᱟ ᱦᱩᱭᱱᱟ ᱟᱯᱮ ᱥᱮᱫ ᱠᱚᱫᱚ ᱛᱟᱦᱚᱞᱮ ᱢᱟᱜ ᱢᱚᱬᱮ ᱠᱚᱫᱚ ᱦᱩᱭᱩᱜ ᱜᱮᱭᱟ ᱥᱮ ᱵᱟᱝ?
ᱵᱟ ᱢᱟᱱᱮ ᱦᱩᱭ ᱫᱚ ᱦᱩᱭᱩᱜ ᱜᱮᱭᱟ ᱟᱞᱮ ᱯᱟᱥᱟ ᱯᱟᱥᱤ ᱟᱹᱛᱩ ᱠᱚᱥᱮᱫ ᱫᱚ ᱟᱫᱚ ᱟᱞᱮᱭᱟᱜ ᱢᱟ ᱟᱛᱩ ᱦᱩᱰᱤᱧ ᱜᱮᱛᱮ ᱚᱱᱠᱟ ᱞᱮᱠᱟ
ᱚ ᱟᱛᱩ ᱦᱩᱰᱤᱧ ᱜᱮᱭᱟ᱾
ᱦᱩᱸ ᱮᱢᱱᱤ ᱡᱟᱦᱮᱨ ᱨᱮ ᱚᱱᱟ ᱧᱩᱛᱩᱢ ᱛᱮ ᱯᱩᱡᱟᱹ ᱯᱟᱥᱟ ᱫᱚ ᱦᱩᱭᱩᱜ ᱜᱮᱭᱟ᱾
ᱟᱪᱪᱷᱟ ᱤᱧᱟᱜ ᱨᱚᱲ ᱠᱤ ᱠᱤᱪᱷᱩ ᱯᱨᱚᱵᱞᱮᱢᱚᱜ ᱠᱟᱱᱟ᱾
ᱨᱚᱲ ᱴᱷᱟᱠᱮᱡ ᱴᱷᱟᱠᱮᱡ ᱟᱸᱡᱚᱢᱚᱜ ᱠᱟᱱᱟ ᱾
ᱮᱢᱚᱱ ᱡᱟᱭᱜᱟ ᱨᱮᱧ ᱦᱮᱡ ᱟᱠᱟᱱᱟ ᱱᱚᱰᱮ ᱫᱚ ᱥᱟᱹᱨᱤᱜᱮ ᱯᱮᱲᱟ ᱚᱲᱟᱜ ᱨᱮ ᱴᱟᱣᱟᱨ ᱫᱚ ᱫᱚᱢᱮ ᱯᱨᱚᱵᱞᱮᱢ ᱫᱟᱭ ᱾
ᱤᱧᱢᱟ ᱜᱚᱴᱟᱭ ᱦᱟᱱᱛᱮ ᱱᱟᱛᱮ ᱩᱢᱩᱞ ᱠᱚᱨᱮ ᱟᱹᱪᱩᱨ ᱵᱟᱲᱟ ᱠᱟᱱᱟ ᱾
ᱟᱨ ᱨᱤᱢᱤᱞ ᱞᱮᱠᱷᱟᱱ ᱵᱮᱥᱤ ᱟᱨᱦᱚᱸ ᱱᱮᱴᱳᱭᱟᱨᱠ
ᱡᱟᱛᱮ ᱜᱟᱞᱢᱟᱨᱟᱣ ᱵᱮᱥ ᱫᱷᱟᱨᱟᱛᱮ ᱦᱩᱭᱩᱜ ᱢᱟ,
ᱦᱩᱸ
ᱟᱪᱪᱷᱟ᱾ ᱦᱮᱸ ᱠᱟᱛᱷᱟ ᱫᱚ ᱠᱟᱱ ᱜᱮᱭᱟ ᱚᱱᱟᱜᱮ ᱤᱧ ᱱᱟᱜ ᱤᱧ ᱞᱟᱹᱫᱤᱧ ᱠᱩᱞᱤ ᱫᱚ ᱠᱩᱞᱤ ᱠᱩᱞᱤ ᱫᱚ ᱜᱟᱱ ᱠᱚᱜ ᱜᱮᱭᱟ ᱚᱱᱟᱫᱚ ᱟᱫᱚᱧ ᱞᱟᱹᱭ ᱫᱟ ᱚᱱᱟᱛᱮ ᱡᱩᱫᱤ ᱢᱚᱱᱮ ᱡᱤᱣᱤ ᱠᱚ ᱠᱟᱹᱡ ᱟᱹᱰᱤ ᱵᱷᱮᱜᱟᱨ ᱧᱚᱜ ᱮᱢ ᱟᱹᱭᱠᱟᱹᱣ ᱠᱮᱫᱟ ᱥᱮᱪᱮᱫ ᱡᱟᱦᱟᱱᱟᱜ ᱵᱟᱲᱤᱡ ᱮᱢ ᱩᱭᱦᱟᱨ ᱵᱷᱟᱵᱱᱟ ᱠᱮᱫᱛᱮ ᱠᱟᱴᱟᱣ ᱠᱮᱫᱟ ᱵᱟᱝ ᱞᱟᱹᱭᱛᱮ ᱚᱱᱟᱜᱤᱧ ᱵᱷᱟᱵᱱᱟ ᱞᱮᱱᱟ, ᱟᱫᱚ ᱜᱟᱞᱢᱟᱨᱟᱣ ᱛᱮᱱᱟᱜ ᱫᱚ ᱪᱮᱫ ᱱᱩᱭ ᱫᱚ ᱦᱩᱭᱩᱜ ᱠᱟ ᱠᱟᱱᱟᱭ ᱥᱮᱱᱴᱮᱱᱥ ᱮ ᱠᱷᱚᱡᱚᱜ ᱠᱟᱱᱟᱭ ᱡᱟᱛᱮ ᱥᱟᱜᱤᱧ